ᱦᱳᱭ ᱜᱚᱝᱠᱮ ᱡᱚᱦᱟᱨ ᱜᱮ᱾
ᱡᱚᱦᱟᱨ ᱜᱤ, ᱛᱚ ᱜᱚᱝᱠᱮ ᱪᱤᱜ ᱪᱤᱠᱟ ᱦᱩᱭᱩᱜ ᱠᱟᱱᱟ? ᱦᱮᱸ ᱥᱟᱹᱜᱩᱱ ᱥᱮᱛᱟᱜ ᱜᱚᱝ--᱾
ᱪᱤᱠᱟᱹ ᱫᱚ ᱦᱟᱸᱜ, ᱟᱭ ᱦᱚᱭ ᱾ ᱪᱤᱠᱟᱹ ᱫᱚ ᱦᱟᱸᱜ ᱟᱧ ᱪᱮᱜ ᱦᱚᱸ ᱵᱟᱞᱤᱧ ᱪᱤᱠᱟᱹᱭ ᱫᱟ ᱟᱫᱚ ᱦᱟᱸᱜ ᱱᱚᱜ-ᱚᱭ ᱞᱤᱧ ᱼᱼ ᱡᱟᱯᱤᱜ ᱠᱷᱚᱱᱟᱜ ᱞᱤᱧ ᱵᱮᱨᱮᱫ ᱠᱟᱛᱮᱜ ᱦᱟᱸᱜ ᱱᱚᱜ-ᱚᱭᱼᱼ ᱠᱟᱹᱴᱤᱡ ᱜᱟᱹᱰᱭᱟᱹ ᱥᱮᱜ ᱞᱤᱧ ᱪᱟᱞᱟᱜ ᱠᱟᱱᱟ ᱫᱟᱹᱛᱟᱹᱱᱤ ᱠᱚ ᱟᱜᱩᱭ ᱦᱩᱭᱩᱜ-ᱟ ᱛᱚ ᱾ ᱫᱟᱹᱛᱟᱹᱱᱤ ᱵᱟᱲᱟ ᱠᱚ, ᱦᱚᱭ ᱾
ᱟᱹᱞᱤᱧ ᱦᱚᱸᱜ-ᱚᱸᱭ ᱜᱟᱰᱟ ᱥᱮᱜ ᱜᱤ ᱫᱟᱹᱛᱼᱼ
ᱟᱵᱮᱱᱟᱜ ᱠᱟᱹᱴᱤᱡ ᱡᱟᱱᱤᱡ ᱴᱟᱣᱟᱨᱮ ᱯᱨᱚᱵᱞᱮᱢ ᱮᱫ ᱛᱟᱵᱮᱱᱟᱭ᱾
ᱛᱚ ᱫᱟᱜ ᱡᱟᱹᱲᱤ ᱠᱟᱜ ᱟᱭ ᱥᱮ᱾
ᱦᱳᱭ ᱦᱳᱭ, ᱟᱞᱮ ᱥᱮᱱ ᱟᱞᱮ ᱥᱮᱱ ᱜᱚᱝᱠᱮ ᱫᱟᱜ ᱡᱟᱹᱲᱤ ᱢᱮᱱ ᱞᱮᱠᱷᱟᱱ ᱫᱚ ᱦᱟᱸᱜ ᱦᱚᱞᱟ ᱱᱚᱜ ᱢᱟᱡᱟᱱ ᱥᱮᱱ ᱦᱟᱸᱜ ᱠᱟ ᱠᱟᱹᱴᱤᱡ ᱫᱟᱜ ᱡᱟᱹᱲᱤᱭᱟᱜ ᱞᱮᱭᱟᱭ ᱦᱳᱭ ᱥᱮ ᱵᱷᱟᱹᱞᱤ ᱧᱚᱜ ᱜᱮ᱾ ᱟᱫᱚ ᱢᱮᱱ ᱞᱮᱠᱷᱟᱡ ᱚᱱᱠᱟ ᱞᱮᱠᱟ ᱛᱮᱫᱚ ᱧᱮᱞᱚᱜᱚᱜᱼᱟ ᱡᱮ ᱦᱟᱸᱜ ᱨᱚᱦᱚᱭ ᱠᱚᱫᱚ ᱦᱟᱸᱜ ᱚᱝᱟ ᱢᱮᱱ ᱛᱮᱫᱚ ᱦᱟᱸᱜ ᱠᱷᱮᱛ ᱠᱚᱨᱮ ᱫᱚ ᱫᱟᱜ ᱫᱚ ᱫᱟᱜ ᱠᱟᱱᱟ ᱟᱫᱚ ᱦᱟᱸᱜ ᱨᱚᱦᱚᱭ ᱵᱟᱲᱟ ᱜᱮ ᱞᱮ ᱮᱛᱚᱦᱚᱵ ᱵᱟᱲᱟ ᱠᱟᱜᱼᱟ, ᱟᱨ ᱱᱮᱦᱮ ᱜᱮᱞᱮ ᱨᱟᱠᱟᱵ ᱱᱮᱦᱮ ᱜᱮᱞᱮ ᱫᱷᱩᱨᱟᱹᱣ ᱟᱠᱟᱱᱟ ᱛᱚ ᱨᱚᱦᱚᱭ ᱠᱚ ᱾ ᱟᱫᱚ ᱦᱟᱸᱜ ᱠᱟᱹᱴᱤᱡ ᱟᱞᱮ ᱫᱚᱞᱮ ᱛᱟᱭᱚᱢ ᱧᱚᱜᱚᱜᱼᱟ ᱦᱳᱭ ᱾
ᱵᱟ ᱜᱚᱝᱠᱮ ᱟᱹᱣᱨᱤ ᱦᱚ ᱟᱹᱣᱨᱤ ᱞᱮ ᱮᱛᱚ ᱦᱚᱠᱟ ᱾
ᱚᱸᱻ ᱟᱯᱮ ᱫᱚ ᱦᱟᱸᱜ ᱟᱹᱣᱨᱤ ᱯᱮ ᱚᱸᱻ ᱟᱪᱷ ᱜᱚᱝᱠᱮ ᱟᱯᱮ ᱚᱱᱛᱮ ᱫᱚ ᱵᱟᱭ ᱫᱟᱜ ᱠᱟᱜ ᱯᱮᱭᱟ?
ᱵᱟᱭ ᱫᱟᱜᱠᱟ ᱞᱮᱭᱟ ᱡᱟᱹᱯᱩᱛ ᱢᱚᱪᱚ ᱡᱟᱹᱯᱩᱛᱮᱼᱟ ᱦᱟᱞᱠᱟ ᱜᱮ ᱫᱟᱜ ᱮᱫᱟᱭ᱾ ᱡᱳᱨ ᱧᱚᱜ ᱫᱟᱜᱼᱟᱭ ᱛᱚᱵᱮ ᱥᱮ᱾
ᱦᱳᱭ, ᱦᱳᱭ, ᱦᱳᱭ, ᱟᱫᱚ ᱦᱟᱸᱜ ᱵᱟᱭ ᱫᱟᱜ ᱡᱟᱹᱲᱤ ᱟᱵᱚᱱ ᱞᱮᱠᱷᱟᱡ ᱫᱚ ᱦᱟᱸᱜ ᱟᱵᱚ ᱦᱚᱸ ᱛᱚ ᱟ ᱯᱷᱚᱨ ᱠᱚᱫᱚ ᱵᱟᱵᱚᱱ ᱫᱟᱲᱮᱭᱟᱜᱼᱟ ᱥᱮ᱾
ᱦᱮᱸᱼᱳᱭ᱾
ᱩᱸ ᱟᱫᱚ ᱦᱟᱸᱜ ᱟᱯᱷᱚᱨ ᱠᱟᱛᱮᱢ ᱫᱚᱦᱚ ᱠᱟᱜ ᱨᱮᱦᱚᱸ ᱟᱫᱚ ᱡᱩᱫᱤ ᱥᱮᱨᱢᱟ ᱠᱷᱚᱱᱟᱜ ᱵᱟᱭ ᱡᱟᱹᱲᱤᱭᱟᱢᱟᱭ ᱫᱟᱜ᱾ ᱛᱚ ᱛᱟᱦᱚᱞᱮ ᱪᱤᱠᱟᱹ ᱞᱮᱠᱟ ᱛᱮᱵᱮᱱ ᱟᱫᱚ ᱵᱮᱱ ᱵᱷᱚᱨᱥᱟ ᱵᱮᱧ ᱧᱟᱢᱟ ᱞᱟᱹᱭ ᱵᱤᱱ ᱥᱮ? ᱡᱮ ᱨᱚᱦᱚᱭ ᱜᱟᱱᱚᱜᱼᱟ ᱢᱮᱱᱛᱮ᱾
ᱫᱟᱜ ᱵᱟᱝ ᱠᱷᱟᱱᱡ ᱪᱤᱜ ᱜᱮ ᱵᱟᱝ᱾
ᱦᱳᱭ ᱦᱳᱭ ᱟᱫᱚ ᱦᱟᱸᱜ ᱚᱝᱠᱟ ᱞᱮᱠᱟᱛᱮ ᱦᱟᱸᱜ ᱜᱚᱝᱠᱮ᱾ ᱟᱸ ᱱᱤᱪᱷᱩ ᱴᱚᱴᱷᱟ ᱠᱚᱨᱮ ᱫᱚᱞᱤᱧ ᱟᱸᱡᱚᱢ ᱠᱟᱜ ᱜᱮᱭᱟ ᱦᱟᱸᱜ ᱟᱫᱚ ᱦᱟᱸᱜ ᱟᱯ ᱯᱷᱚᱨ ᱠᱚ ᱵᱟᱠᱚ ᱟᱯᱷᱚᱨ ᱵᱟᱲᱟ ᱟᱠᱟᱜᱼᱟ᱾
ᱦᱳ ᱟᱭᱢᱟ ᱡᱟᱭᱜᱟ ᱠᱚᱨᱮ ᱜᱮ᱾
ᱦᱮᱸ ᱟᱫᱚ ᱦᱟᱸᱜ ᱱᱚᱜ ᱦᱳᱭ ᱾ ᱟᱫᱚ ᱦᱚᱸ ᱚᱝᱠᱟ ᱴᱷᱤᱠ ᱥᱟᱹᱦᱤᱡ ᱵᱟᱭ ᱫᱟᱜ ᱟᱵᱚᱱ ᱠᱟᱱᱟᱭ ᱛᱚ᱾ ᱵᱟᱭ ᱡᱟᱹᱲᱤ ᱵᱟᱲᱟ ᱟᱵᱚᱱ ᱠᱷᱟᱡ ᱫᱚ ᱦᱟᱸᱜ ᱟᱫᱚ ᱦᱟᱸᱜ ᱚᱱᱠᱟ ᱢᱮᱱ ᱞᱮᱠᱷᱟᱡ ᱫᱚ ᱦᱟᱸᱜ ᱨᱚᱦᱚᱭ ᱠᱚᱦᱚᱸ ᱵᱟᱵᱚᱱ ᱴᱷᱤᱠ ᱢᱚᱛᱚ ᱵᱟᱵᱚᱱ ᱫᱟᱲᱮ
ᱟᱫᱚ ᱦᱟᱜ ᱚᱱᱮ ᱚᱱᱠᱟ ᱠᱚ ᱢᱮᱛᱟᱜ ᱞᱤᱧᱟ ᱡᱮ ᱦᱩᱭᱩᱜ ᱠᱟᱱᱟ ᱠᱤᱪᱷᱩ ᱠᱤᱪᱷᱩ ᱴᱚᱴᱷᱟ ᱠᱚᱨᱮ ᱫᱚ ᱦᱟᱜ ᱟᱹᱣᱨᱤ ᱠᱚ ᱨᱚᱦᱚᱭ ᱢᱟᱱᱮ ᱟᱯᱷᱚᱨ ᱵᱟᱲᱟᱭᱟ᱾
ᱟᱸ᱾
ᱦᱳᱭ᱾ ᱩᱱᱠᱩ ᱥᱮᱱ ᱦᱚᱸ ᱡᱟᱹᱱᱤᱡ ᱵᱟᱭ ᱫᱟᱜ ᱵᱟᱲᱟ ᱟᱠᱟᱜ ᱜᱮᱭᱟ ᱡᱟᱱᱤᱡ ᱚᱱᱟ ᱠᱷᱟᱹᱛᱤᱨ ᱜᱮ ᱵᱟᱠᱚ ᱟᱯᱷᱚᱨ ᱫᱟ᱾ ᱪᱮᱜ ᱞᱮᱠᱟ?
ᱦᱳᱭ᱾ ᱢᱮᱱ ᱫᱟᱠᱚ ᱨᱟ ᱟᱯᱷᱚᱨ ᱠᱟᱜ ᱞᱮ ᱦᱟᱸᱜ ᱵᱟᱝ ᱫᱟᱜ ᱞᱮᱠᱷᱟᱭ ᱦᱟᱸᱜ ᱪᱤ ᱠᱚ ᱪᱤᱠᱟ ᱵᱟᱲᱟ ᱦᱩᱭᱩᱜᱼᱟ ᱦᱟᱸᱜ᱾
ᱦᱳᱭ ᱦᱳᱭ᱾ ᱟᱫᱚ ᱦᱟᱸᱜ ᱚᱱᱠᱟ ᱞᱮᱠᱟ ᱛᱮᱫᱚ ᱦᱟᱸᱜ ᱜᱚᱝᱠᱮ ᱩᱱᱠᱩ ᱥᱮᱡ ᱡᱟᱱᱤᱡ ᱦᱟᱸᱜ ᱫᱟᱜ ᱟᱠᱚ ᱠᱟᱱᱟᱭ ᱥᱮ ᱵᱟᱭ ᱫᱟᱜ ᱟᱠᱚ ᱠᱟᱱᱟ, ᱥᱮ ᱫᱟᱜ ᱫᱟᱜ ᱟᱠᱚ ᱠᱟᱱ ᱨᱮᱦᱚᱸ ᱟᱫᱚ ᱦᱟᱸᱜ ᱚᱱᱠᱟ ᱢᱮᱱ ᱞᱮᱠᱷᱟᱡ ᱫᱚ ᱩᱱᱠᱩ ᱠᱚ ᱢᱮᱱᱫᱟ ᱵᱤᱨ ᱵᱩᱨᱩ ᱴᱚᱴᱷᱟ ᱠᱟᱱᱟᱞᱮ ᱛᱚ ᱟᱞᱮ ᱫᱚ᱾
ᱦᱳᱭ
ᱟᱫᱚ ᱢᱮᱱ ᱫᱟᱠᱚ ᱟᱞᱮᱭᱟᱜ ᱫᱚ ᱵᱟᱹᱭᱦᱟᱹᱲ ᱠᱚᱫᱚ ᱵᱟᱹᱱᱩᱜ ᱟᱠᱟᱫ ᱛᱟᱞᱮᱭᱟ ᱵᱟᱹᱫᱽ ᱠᱷᱮᱛ ᱜᱮ ᱢᱮᱱᱟᱜ ᱟᱠᱟᱜᱼᱟ
ᱦᱳᱭ
ᱟᱫᱚ ᱦᱟᱸᱜ ᱡᱟᱦᱟᱸ ᱚᱠᱟ ᱵᱟᱹᱭᱦᱟᱹᱲ ᱠᱷᱮᱛ ᱠᱚ ᱢᱮᱱᱟᱜ ᱟᱠᱟᱫ ᱛᱟᱠᱚᱣᱟ ᱩᱱᱠᱩ ᱫᱚ ᱦᱟᱸᱜ ᱨᱚᱦᱚᱭ ᱠᱚᱫᱚ ᱠᱚ ᱮᱛᱚᱦᱚᱵ ᱵᱟᱲᱟ ᱠᱟᱜᱼᱟ ᱟᱯᱚᱨ ᱵᱟᱲᱟ ᱠᱟᱛᱮᱫ ᱦᱟᱸᱜ ᱩᱱᱠᱩ ᱫᱚ ᱟᱭᱢᱟ ᱫᱤᱱ ᱞᱟᱦᱟ ᱨᱮᱜᱮ ᱦᱟᱸᱜ ᱠᱚ ᱵᱟᱹᱭᱦᱟᱹᱲ ᱮᱨᱜᱮ ᱠᱚ ᱟᱯᱚᱨ ᱵᱟᱲᱟ ᱟᱠᱟᱫ ᱛᱟᱦᱮᱱᱟ
ᱦᱚᱭ
ᱜᱚᱝᱠᱮ ᱱᱤᱛᱚᱜ ᱫᱚ ᱪᱤᱫ ᱪᱤᱠᱟ ᱦᱩᱭᱩᱜ -ᱟ
ᱜᱚᱝᱠᱮ ᱪᱤᱠᱟᱹ ᱫᱚ ᱦᱟᱸᱜ ᱱᱚᱜᱼᱚᱭ ᱛᱚ ᱫᱟᱜ ᱢᱟᱰᱤ ᱠᱚ ᱧᱩ ᱵᱟᱲᱟ ᱠᱟᱛᱮᱜ ᱦᱟᱸᱜ ᱟᱫᱚ ᱠᱷᱮᱛ ᱥᱮᱱ ᱜᱮ ᱛᱟᱲᱟᱢ ᱠᱟᱜ ᱦᱩᱭᱩᱜᱼᱟ ᱢᱚᱦᱰᱟ ᱠᱚᱜ ᱦᱩᱭᱩᱜᱼᱟ
ᱦᱚ ᱦᱚ ᱦᱚ
ᱦᱢᱸ ᱟᱫᱚ ᱵᱟᱠᱷᱟᱡ ᱚᱲᱟᱜ ᱨᱮᱫᱚ ᱪᱮᱫ ᱵᱤᱱ ᱪᱤᱠᱟᱹᱭᱟ ᱞᱟᱹᱭ ᱵᱤᱱ ᱥᱮ ᱱᱤᱛᱚᱜ ᱢᱟ ᱟᱥᱟᱲ ᱵᱚᱸᱜᱟ ᱫᱤᱱ ᱠᱟᱱ ᱛᱟᱵᱚ ᱨᱚᱦᱚᱭ ᱨᱚᱦᱚᱭ ᱠᱚᱦᱚᱸ ᱮᱠ ᱵᱟᱵᱚᱱ ᱦᱩᱸ ᱪᱟᱲ ᱪᱟᱲ ᱡᱩᱫᱤ ᱵᱟᱵᱚᱱ ᱨᱚᱦᱚᱭᱟ ᱟᱫᱚ ᱦᱟᱸᱜ ᱟᱹᱭ ᱦᱩᱲᱩ ᱠᱚᱦᱚᱸ ᱟᱫᱚ ᱦᱟᱸᱜ ᱚᱱᱠᱟ ᱞᱮᱠᱟᱛᱮ ᱴᱷᱤᱠ ᱥᱟᱺᱦᱤᱡ ᱵᱟᱝ ᱦᱩᱭᱩᱜ ᱛᱟᱵᱚᱱᱟ
ᱦᱳᱭ ᱥᱮᱭ ᱟᱫᱚ ᱠᱟᱱ ᱜᱮᱭᱟ ᱾
ᱦᱚᱭ ᱦᱚᱭ
ᱛᱚᱵᱮ ᱚᱱᱛᱮ ᱫᱚ ᱵᱷᱟᱜᱤ ᱜᱮ ᱫᱟᱜ ᱞᱮᱫᱟᱭ
ᱦᱳᱭ ᱜᱚᱢᱠᱮ ᱢᱮᱱᱞᱮᱠᱷᱟᱡ ᱫᱚ ᱦᱟᱸᱜ ᱟᱫᱚ ᱦᱟᱸᱜ ᱴᱷᱤᱠ ᱜᱮ ᱫᱟᱜ ᱟᱞᱮᱭᱟ ᱱᱟᱯᱟᱭ ᱥᱟᱺᱦᱤᱡ ᱫᱤᱭᱮ ᱟᱞᱮ ᱫᱚ ᱡᱳᱨ ᱧᱚᱜ
ᱚᱦᱚ ᱟᱞᱮ ᱦᱚᱸ ᱟᱨ ᱵᱟᱨ ᱫᱤᱱ ᱜᱟᱱ ᱡᱩᱫᱤ ᱫᱟᱜᱟᱭ ᱠᱷᱟᱡ ᱡᱳᱨ ᱛᱮ ᱛᱟᱦᱚᱞᱮ ᱠᱷᱟᱱ ᱫᱚ ᱟᱞᱮᱥᱟᱶ ᱮᱛᱚᱦᱚᱜ ᱦᱳᱭᱳᱜᱼᱟ
ᱦᱢᱸ ᱟ
ᱟᱫᱚ ᱫᱟᱜ ᱜᱮᱪᱚ ᱵᱟᱭ ᱫᱟᱜ ᱮᱜ ᱠᱟᱱ
ᱦᱚᱭ ᱦᱚᱭ ᱟᱫᱚ ᱦᱟᱸᱜ ᱜᱚᱝᱠᱮ ᱚᱱᱮ ᱚᱱᱠᱟ ᱡᱟᱹᱱᱤᱡ ᱟᱯᱮᱥᱮᱱ ᱫᱚ ᱦᱟᱸᱜ ᱵᱟᱹᱞᱤ ᱦᱟᱥᱟ ᱢᱮᱥᱟ ᱟᱹᱜᱩ ᱠᱟᱱᱟ ᱡᱟᱹᱱᱤᱡ ᱚᱱᱟ ᱠᱷᱟᱹᱛᱤᱨ ᱜᱮ ᱛᱩᱢᱮᱞ ᱜᱚᱫᱚᱜ ᱠᱟᱱᱟ ᱫᱟᱜ ᱠᱚ ᱠᱟᱴᱤᱡ ᱟᱡᱮᱸᱫ ᱜᱚᱫᱚᱜ ᱠᱟᱱᱟ ᱥᱮ ᱪᱮᱫ ᱞᱮᱠᱟ
ᱦᱚᱸ ᱦᱚᱸ ᱱᱮᱥ ᱱᱚᱛᱮ ᱫᱚ ᱟᱭᱢᱟ ᱫᱤᱱ ᱠᱷᱚᱱ ᱵᱟᱝ ᱫᱟᱜ ᱠᱟᱜ ᱛᱟᱦᱮᱱᱟ ᱥᱮ ᱚᱱᱟᱛᱮ ᱫᱟᱜ ᱫᱚ ᱫᱟᱜ ᱞᱮᱱ ᱜᱮ ᱵᱟᱨ ᱫᱤᱱ ᱡᱳᱨ ᱛᱮ ᱠᱷᱢ ᱡᱟᱹᱯᱩᱫ ᱮ ᱞᱟᱜᱟᱣ ᱞᱮᱫ ᱞᱮᱭᱟ, ᱟᱫᱚ ᱩᱱᱟᱹᱜ ᱫᱤᱱ ᱠᱷᱚᱱ ᱵᱟᱝ ᱫᱟᱜ ᱟᱠᱟᱫᱟᱭ ᱟᱨ ᱪᱮᱫᱠᱟ ᱫᱟᱜ ᱱᱟᱢ ᱠᱮᱜᱼᱟᱭᱱᱤ ᱾ ᱪᱟᱵᱟ ᱠᱮᱫ ᱤᱱᱟᱹ ᱛᱮᱜᱤ, ᱮᱠᱷᱚᱱ ᱴᱷᱤᱠ ᱵᱷᱤᱡᱟᱣ ᱠᱟᱱᱟ ᱟᱯᱟᱛᱚᱛᱚ ᱾ ᱟᱫᱚ ᱫᱟᱜ ᱞᱮᱠᱷᱟᱱ ᱜᱮ ᱡᱳᱨ ᱛᱮ ᱢᱤᱫ ᱵᱟᱨ ᱪᱷᱚᱴ ᱟᱫᱚᱭ ᱦᱟᱛᱟᱣ ᱠᱚᱣᱟᱭ ᱾
ᱟᱫᱚ ᱜᱚᱢᱠᱮ ᱟᱯᱷᱩᱨ ᱵᱟᱲᱟ ᱞᱮᱠᱟ ᱫᱚ ᱦᱩᱭ ᱠᱟᱱ ᱜᱮᱭᱟ ᱡᱟᱱᱤᱡ?
ᱦᱩᱸ ᱟᱯᱷᱚᱨ ᱵᱟᱲᱟ ᱞᱮᱠᱟ ᱫᱚ ᱦᱩᱭ ᱠᱟᱱ ᱜᱮᱭᱟ ᱾
ᱚ ᱟᱪᱪᱷᱟ
ᱛᱚ ᱜᱚᱢᱠᱮ ᱢᱮᱱᱮᱫ ᱠᱟᱱ ᱛᱟᱦᱮᱱᱤᱧ ᱟᱯᱮ ᱥᱮᱫ ᱫᱚ ᱵᱟᱨ ᱫᱷᱟᱣᱼᱼ ᱨᱚᱦᱚᱭ ᱛᱮᱯᱮ ᱥᱮ ᱢᱤᱫ ᱪᱷᱚᱴ ᱜᱮ?
ᱜᱚᱝᱠᱮ ᱟᱞᱮᱥᱮᱫ ᱢᱮᱱ ᱞᱮᱠᱷᱟᱡ ᱫᱚᱼᱼ ᱡᱮ ᱞᱮᱠᱟ ᱦᱟᱞᱤᱧ ᱢᱮᱱᱟ ᱡᱮ ᱟᱞᱮ ᱫᱤᱥᱚᱢ ᱫᱚ ᱦᱟᱜ ᱵᱟᱨ ᱫᱷᱟᱣ ᱞᱮ ᱨᱚᱦᱚᱭ ᱜᱮᱭᱟ ᱦᱳᱭ ᱥᱮ ᱾ ᱟᱞᱮ ᱫᱚ ᱦᱟᱸᱜ ᱚᱱᱠᱟ ᱞᱮᱠᱟ ᱛᱮᱫᱚ ᱦᱟᱸᱜ ᱫᱟᱜ ᱠᱚᱨᱮ ᱫᱚ ᱟᱱᱟᱴ ᱠᱚᱫᱚ ᱵᱟᱹᱱᱩᱜ ᱠᱟᱜ ᱛᱟᱞᱮᱭᱟ ᱛᱚ ᱾ ᱦᱳᱭᱥᱮ ᱢᱤᱱᱤ ᱠᱚ ᱢᱮᱱᱟᱜ ᱟᱠᱟᱜᱼᱟ, ᱥᱳᱞᱟᱨ ᱠᱚᱠᱚ ᱮᱢ ᱟᱠᱟᱫ ᱞᱮᱭᱟ, ᱢᱟᱱᱮᱼᱼ ᱠᱷᱮᱛ ᱵᱟᱹᱫᱽ ᱠᱚᱨᱮ ᱥᱚᱢᱟᱱ ᱜᱮ ᱛᱟᱞᱮᱭᱟ ᱟᱫᱚ ᱟᱞᱮ ᱫᱚ ᱦᱟᱸᱜ ᱚᱱᱠᱟ ᱢᱮᱱ ᱞᱮᱠᱷᱟᱡ ᱫᱚ ᱾ ᱴᱚᱴᱷᱟ ᱫᱚ ᱴᱟ. ᱱᱰᱤ ᱧᱚᱜ ᱞᱮ ᱯᱟᱲᱟᱜ ᱠᱟᱱᱟ ᱦᱳᱭᱥᱮ᱾
ᱟᱪᱪᱷᱟ
ᱟᱫᱚ ᱦᱟᱸᱜ ᱚᱱᱮ ᱚᱱᱠᱟ ᱛᱮ ᱮᱸ ᱢᱟᱱᱮ ᱟᱞᱮ ᱱᱚᱛᱮ ᱵᱤᱱ ᱧᱮᱞ ᱞᱮᱠᱷᱟᱡ ᱫᱚ ᱦᱚᱼᱚᱱᱟ ᱦᱩᱲᱩ ᱱᱤᱛᱟ ᱢᱟ ᱦᱩᱲᱩ ᱨᱚᱦᱚᱭ ᱥᱤᱡᱤᱱ ᱠᱟᱱᱟ ᱥᱮ ᱟᱥᱟᱲ ᱵᱚᱸᱜᱟ ᱟᱥᱟᱲ ᱵᱚᱸᱜᱟ ᱨᱮᱫᱚ ᱟᱫᱚ ᱦᱟᱸᱜ ᱱᱤᱭᱟᱹ ᱯᱚᱼᱮ ᱡᱟᱦᱟᱸ ᱟᱨ ᱢᱤᱴᱮᱱ ᱥᱤᱡᱤᱱ ᱦᱤᱡᱩᱜ ᱛᱟᱵᱚᱱᱟ ᱚᱱᱟ ᱨᱮᱦᱚᱸ ᱦᱩᱲᱩ ᱞᱮ ᱨᱚᱦᱚᱭᱟ᱾
ᱦᱳᱭ ᱦᱳᱭ᱾
ᱟᱨ ᱚᱱᱟ ᱥᱟᱶᱛᱮ ᱚᱱᱟ ᱛᱟᱭᱚᱢ ᱡᱟᱦᱟᱸᱭ ᱠᱚ ᱤᱭᱟᱹᱭᱟ ᱛᱟᱦᱚᱞᱮ ᱩᱱᱠᱩ ᱫᱚ ᱦᱟᱸᱜ ᱠᱚ ᱛᱩᱞᱤ ᱵᱟᱠᱷᱟᱭ ᱠᱷᱚᱥᱞᱟ ᱠᱚ ᱮᱨᱟ, ᱦᱳᱭ ᱥᱮ᱾
ᱦᱳᱭ ᱦᱳᱭ᱾
ᱦᱮ ᱟᱫᱚ ᱦᱟᱸᱜ ᱚᱱᱟ ᱛᱟᱭᱚᱢ ᱟᱨᱦᱚᱸ ᱟᱹᱞᱩ ᱠᱚ ᱨᱚᱦᱚᱭ ᱛᱟᱞᱮᱭᱟ᱾
ᱟᱹᱞᱩ ᱠᱚ ᱨᱚᱦᱚᱭ ᱪᱟᱵᱟ ᱠᱟᱛᱮᱜ ᱟᱹᱞᱩ ᱠᱚ ᱨᱟᱠᱟᱵ ᱯᱚᱨᱮ᱾ ᱵᱟᱫᱟᱢ ᱠᱚᱠᱚ ᱨᱚᱦᱚᱭᱟ ᱦᱳᱭ ᱥᱮ ᱵᱟᱫᱟᱢ, ᱯᱟᱴ᱾
ᱟᱞᱮ ᱥᱮᱫ ᱜᱚᱝᱠᱮ ᱚᱝᱠᱟ ᱢᱮᱱ ᱞᱮᱠᱷᱟᱡ ᱫᱚ ᱦᱟᱸᱜ ᱮᱸᱜ ᱟᱸᱜ ᱡᱟᱹᱥᱛᱤ ᱞᱮᱠᱟ ᱛᱮᱫᱚ ᱦᱟᱸᱜ ᱟᱹᱞᱩ ᱠᱚᱵᱤᱱ ᱧᱮᱞ ᱞᱮ ᱟᱹᱞᱩ ᱜᱮᱵᱤᱱ ᱧᱮᱞᱟ ᱦᱳᱭ ᱥᱮ ᱟᱨ ᱦᱩᱲᱩ᱾ ᱟᱫᱚ ᱦᱟᱸᱜ ᱚᱝᱠᱟ ᱞᱮᱠᱟᱛᱮᱫᱚ ᱟᱞᱮ ᱥᱮᱫ ᱫᱚ ᱦᱟᱸᱜ ᱥᱚᱵᱽᱡᱤ ᱠᱚᱫᱚ ᱦᱟᱸᱜ ᱚᱝᱠᱟ ᱞᱮᱠᱟᱛᱮᱫᱚ ᱵᱟᱞᱮ ᱪᱟᱥ ᱫᱟᱲᱮᱜ ᱜᱮᱭᱟ ᱛᱚ᱾ ᱵᱟᱝ ᱦᱩᱭ ᱞᱟᱹᱜᱤᱫᱚᱜᱼᱟ, ᱟᱪᱪᱷᱟ᱾
ᱥᱚᱵᱽᱡᱤ
ᱟᱹᱵᱤᱱ ᱥᱮᱫ ᱜᱮ ᱞᱟᱹᱭᱵᱮᱱ ᱠᱟᱹᱴᱤᱡ ᱤᱭᱟᱹ ᱚᱱᱟ ᱦᱩᱲᱩ ᱠᱚᱜᱮ ᱛᱤᱱᱟᱹᱜ ᱵᱟᱨ ᱯᱮ ᱨᱚᱦᱚᱭ ᱜᱮᱭᱟ ᱟᱨ ᱪᱮᱫ ᱪᱮᱫ ᱪᱟᱥ ᱠᱚ ᱦᱩᱭᱩᱜ
ᱟᱞᱮᱥᱮᱫ ᱫᱚ ᱱᱚᱜ-ᱚᱭ ᱛᱚ ᱦᱩᱲᱩ ᱱᱚᱜ-ᱚᱭ ᱱᱤᱛᱚᱜ ᱞᱮ ᱪᱟᱥ ᱠᱮᱫᱜᱮ ᱛᱟᱨᱯᱚᱨ ᱱᱤᱭᱟᱹ ᱯᱚᱨ ᱫᱚ ᱡᱩᱫᱤ ᱫᱟᱜ ᱞᱮᱠᱷᱟᱱ ᱜᱩᱦᱩᱢ ᱠᱚᱞᱮ ᱪᱟᱥ ᱠᱟᱜ-ᱟ
ᱚ, ᱦᱳᱭ᱾
ᱟᱨ ᱜᱟᱹᱭ ᱠᱚ ᱵᱟᱠᱤ ᱫᱚ ᱚᱲᱟᱜ ᱠᱚᱨᱮᱜᱮ ᱥᱚᱵᱽᱡᱤ ᱴᱟᱠ-ᱴᱩᱠ ᱱᱚᱝᱠᱟ ᱵᱷᱤᱱᱰᱤ ᱠᱚ ᱦᱩᱭᱱᱟ ᱥᱚᱵᱽᱡᱤ ᱵᱷᱤᱱᱰᱤ, ᱵᱮᱸᱜᱟᱲ, ᱟᱹᱞᱩ ᱡᱟ ᱠᱚ ᱥᱚᱵᱽᱡᱤ ᱢᱮᱱᱟᱜ ᱛᱟᱵᱚᱱ ᱡᱚᱛᱚ ᱜᱮ ᱚᱲᱟᱜ ᱠᱚᱨᱮ ᱜᱮ ᱟᱫᱚ ᱟᱞᱮ ᱫᱚ ᱰᱷᱮᱨ ᱫᱚ ᱵᱟᱞᱮ ᱪᱟᱥ ᱛᱮ ᱥᱚᱵᱽᱡᱤ ᱠᱚᱫᱚ ᱠᱷᱟᱞᱤ ᱚᱲᱟᱜ ᱞᱟᱹᱜᱤᱫ ᱚᱝᱠᱟ ᱡᱚᱢ ᱵᱟᱲᱟ ᱞᱟᱹᱜᱤᱫ᱾ ᱱᱤᱡᱮ ᱞᱟᱹᱜᱤᱫᱤ ᱜᱮ ᱠᱷᱟᱞᱤ
ᱦᱳᱭ ᱦᱳᱭ ᱟᱫᱚ ᱦᱟᱸᱜ ᱜᱚᱝᱠᱮ ᱚᱝᱠᱟ
ᱢᱮᱱ ᱞᱮᱠᱷᱟᱡ ᱫᱚ ᱦᱟᱸᱜ ᱟᱯᱮ ᱫᱚ ᱦᱟᱸᱜ ᱚᱱᱟ ᱵᱤᱨ ᱴᱚᱴᱷᱟ ᱠᱚᱧ ᱩᱫᱩᱜ ᱟᱭᱟ ᱱᱤᱡ ᱵᱟᱝ ᱥᱮ
ᱦᱳᱭ᱾
ᱟᱫᱚ ᱚᱝᱠᱟ ᱞᱮᱠᱟᱛᱮ ᱦᱟᱸᱜ ᱚᱱᱛᱮ ᱨᱮᱫᱚ ᱦᱟᱸᱜ ᱞᱤᱧ ᱟᱸᱡᱚᱢ ᱵᱟᱲᱟ ᱠᱮᱜᱼᱟ ᱛᱚ ᱫᱚᱢᱮ ᱫᱟᱜ ᱠᱚ ᱟᱱᱟᱴ ᱜᱮᱛᱮ ᱦᱮᱸ ᱚᱱᱠᱟ ᱥᱤᱛᱩᱝ ᱫᱤᱱ ᱠᱚ ᱫᱚ ᱦᱟᱸᱜ ᱚᱱᱟ ᱥᱚᱵᱽᱡᱤ ᱠᱚᱫᱚ ᱦᱟᱸᱜ ᱵᱟᱠᱚ ᱨᱚᱦᱚᱭᱟ ᱢᱟᱱᱮ ᱵᱟᱠᱚ ᱨᱚᱦᱚᱭ ᱫᱟᱲᱮᱭᱟᱜᱼᱟ ᱠᱷᱟᱹᱛᱤᱨ ᱟᱫᱚ ᱦᱟᱸᱜ ᱟᱫᱚ ᱢᱮᱱ ᱞᱮᱠᱷᱟᱡ ᱵᱤᱥᱤ ᱦᱚᱸ ᱱᱚᱜᱼᱚᱭ ᱡᱩᱫᱤ ᱵᱤᱱ ᱢᱮᱱᱟ ᱵᱤᱥᱤ ᱡᱩᱫᱤ ᱫᱟᱜ ᱵᱟᱲᱟᱭᱟᱭ ᱛᱟᱦᱚᱞᱮ ᱦᱚᱸ ᱚᱱᱟᱫᱚ ᱵᱟᱹᱲᱤᱡ ᱜᱚᱫᱚᱜᱼᱟ, ᱥᱮᱭᱟ ᱜᱚᱫᱚᱜᱼᱟ ᱟᱫᱚ ᱦᱟᱸᱜ ᱜᱚᱝᱠᱮ ᱟᱯᱮ ᱥᱮᱫ ᱫᱚ ᱦᱟᱸᱜ ᱡᱚᱸᱰᱨᱟ ᱠᱚᱠᱚ ᱮᱨ ᱵᱟᱲᱟ ᱟᱠᱟᱜ-ᱟ ᱥᱮ ᱵᱟᱝ ᱱᱮᱛᱟᱨ ᱜᱮᱛᱚ ᱠᱚ ᱮᱨ ᱜᱮᱭᱟ᱾ ᱥᱮ ᱪᱮᱫ ᱞᱮᱠᱟ?
ᱡᱚᱸᱰᱨᱟ ᱠᱚᱫᱚ ᱮᱨᱟᱠᱟᱫ ᱜᱮᱭᱟ ᱞᱮ ᱜᱚᱝᱠᱮ
ᱦᱳᱭ ᱦᱳᱭ᱾
ᱚ ᱟᱞᱮ